ᱜᱚᱝᱠᱮ ᱡᱚᱦᱟᱨ ᱜᱮ᱾
ᱦᱮᱸ ᱜᱚᱝᱠᱮ ᱡᱚᱦᱟᱨ ᱜᱮ᱾
ᱮ ᱥᱟᱹᱜᱩᱱ ᱥᱮᱛᱟᱜ᱾
ᱦᱮᱸ ᱥᱟᱹᱜᱩᱱ ᱥᱮᱛᱟᱜ, ᱟᱲᱟᱝ ᱫᱚ ᱟᱸᱡᱚᱢᱚᱜ ᱠᱟᱱ ᱜᱮᱭᱟ?
ᱦᱳᱭ ᱟᱸᱡᱚᱢ ᱠᱟᱱ ᱜᱮᱭᱟ, ᱤᱧᱟᱹᱜ ᱟᱸᱡᱚᱢᱚᱜ ᱠᱟᱱ ᱜᱮᱭᱟ?
ᱦᱮᱸ, ᱟᱢᱟᱜ ᱦᱚᱸ ᱱᱚᱜᱼᱚᱭ ᱟᱸᱡᱚᱢᱚᱜ ᱠᱟᱱ ᱜᱮᱭᱟ ᱱᱤᱛ ᱢᱟ᱾
ᱦᱮᱸ ᱦᱮᱸ, ᱟᱫᱚᱢ ᱡᱚᱠᱷᱚᱡ ᱦᱚᱭᱛᱳ ᱱᱚᱣᱟ ᱱᱮᱴᱳᱣᱟᱨᱠ ᱰᱤᱥᱴᱟᱵ ᱜᱮᱭᱟ, ᱚᱱᱟ ᱦᱚᱛᱮᱡ ᱛᱮ ᱟᱫᱚᱢ ᱡᱚᱠᱷᱟᱡ ᱠᱚᱞ ᱢᱟᱱᱮ ᱥᱚᱢᱚᱭ ᱨᱮ ᱵᱟᱝ ᱦᱤᱡᱩᱜ ᱛᱟᱦᱮᱱᱟ, ᱦᱚᱭᱛᱳ ᱚᱱᱛᱮ ᱠᱷᱚᱡ ᱜᱮ ᱵᱮᱱ ᱠᱚᱞ ᱞᱮᱫ ᱜᱮᱭᱟ, ᱱᱚᱸᱰᱮ ᱫᱚ ᱦᱟᱸᱜ ᱵᱟᱝ ᱵᱚᱞᱚ ᱠᱟᱱ ᱛᱟᱦᱮᱱᱟ᱾
ᱦᱮᱸ ᱟᱫᱚ ᱠᱚᱞ ᱞᱮᱜ ᱜᱮᱞᱤᱧ ᱠᱚᱞ ᱢᱟ᱾
ᱱᱚᱸᱰᱮ ᱫᱚ ᱦᱟᱸᱜ ᱰᱤᱥᱯᱞᱮ ᱨᱮᱫᱚ ᱵᱟᱝᱜᱮᱭ ᱥᱳ ᱞᱮᱫᱟ, ᱡᱮ ᱠᱚᱞ ᱦᱤᱡᱩᱜ ᱠᱟᱱᱟ ᱢᱮᱱᱛᱮ ᱩᱠᱩᱨ?
ᱟᱫᱚ ᱦᱟᱸᱜ ᱥᱚᱢᱚᱭ ᱥᱚᱢᱚᱭ ᱨᱮ ᱚᱱᱟ ᱫᱚ ᱦᱟᱸᱜ ᱠᱚᱞ ᱞᱟᱦᱟ ᱢᱤᱫ ᱫᱷᱚᱢ ᱨᱮᱯᱷᱨᱮᱥ ᱦᱩᱭᱩᱜ ᱠᱟᱱᱟ ᱟᱫᱚ ᱨᱮᱯᱷᱨᱮᱥ ᱞᱮᱠᱷᱟᱡ ᱫᱚ ᱚᱱᱟ ᱫᱚ ᱦᱤᱡᱩᱜ ᱜᱮᱭᱟ᱾
ᱟᱪᱪᱷᱟ ᱟᱪᱪᱷᱟ, ᱦᱚᱭᱛᱚ ᱨᱮᱯᱷᱮᱥ ᱦᱚᱸ ᱟᱞᱤᱧ ᱱᱚᱜᱼᱚᱭ ᱦᱟᱸᱜ ᱯᱨᱚᱛᱷᱚᱢ ᱜᱮ ᱦᱟᱸᱜ ᱯᱳᱭᱞᱳ ᱦᱟᱸᱜ ᱱᱚᱣᱟ ᱥᱮᱛᱟᱜ ᱫᱚ ᱦᱟᱸᱜ ᱛᱮᱦᱮᱧ ᱫᱚ ᱦᱟᱸᱜ ᱞᱤᱧ ᱳᱯᱮᱱ ᱫᱟ ᱥᱮ᱾ ᱟᱫᱚ ᱦᱟᱸᱜ ᱨᱤᱯᱮᱨᱮᱥ ᱫᱚ ᱱᱟᱜ ᱵᱟᱹᱞᱤᱧ ᱨᱤᱯᱮᱨᱮᱥ ᱠᱟᱫᱟ ᱛᱚ ᱮᱱᱛᱮ ᱦᱳᱭᱛᱳ ᱚᱱᱠᱟ ᱯᱨᱚᱵᱞᱮᱢ ᱦᱩᱭ ᱮᱱᱟ, ᱴᱷᱤᱠ ᱜᱮᱭᱟ ᱦᱩᱸ᱾
ᱦᱩᱸ᱾
ᱛᱟᱞᱦᱮ ᱫᱟᱹᱛᱟᱹᱱᱤ ᱵᱟᱲᱟ ᱦᱳᱭᱱᱟ ᱥᱮ ᱟᱹᱣᱨᱤ?
ᱦᱚᱸ ᱫᱟᱹᱛᱟᱹᱱᱤ ᱵᱟᱲᱟ ᱫᱚ ᱦᱩᱭᱩᱜ ᱠᱟᱱᱟ ᱱᱤᱛᱚᱜ ᱜᱮ ᱦᱟᱸᱜ᱾
ᱦᱩᱸ ᱦᱩᱸ, ᱤᱧ ᱦᱚᱸ ᱱᱚᱜᱼᱚᱭ ᱦᱟᱸᱜ ᱱᱚᱛᱮ ᱫᱟᱹᱛᱟᱹᱱᱤ ᱜᱤᱧ ᱦᱮᱡ ᱠᱟᱱᱟ ᱟᱫᱩᱧ ᱢᱮᱱᱫᱟ ᱛᱟᱦᱞᱮ ᱴᱷᱤᱠ ᱜᱮᱭᱟ ᱯᱷᱟᱸᱠᱟ ᱜᱮ ᱦᱟᱸᱜ ᱢᱤᱱᱟᱹᱧᱟ, ᱫᱟᱹᱛᱟᱹᱱᱤ ᱫᱟᱹᱛᱟᱹᱱᱤ ᱠᱟᱹᱴᱤᱡ ᱨᱚᱯᱚᱲ ᱦᱩᱭ ᱞᱮᱱ ᱜᱮ᱾
ᱚᱻ ᱟᱪᱪᱷᱟ ᱢᱟ, ᱟᱹᱰᱤ ᱱᱟᱯᱟᱭ ᱛᱚ ᱟᱯᱮ ᱥᱮᱫ ᱫᱟᱜ ᱡᱟᱹᱲᱤ ᱠᱚ ᱪᱮᱫ ᱞᱮᱠᱟ ᱫᱟᱜ-ᱮ ᱡᱟᱹᱲᱤᱭᱮᱫᱟ?
ᱟᱞᱮ ᱥᱮᱫ ᱫᱟᱜ ᱡᱟᱹᱲᱤ ᱫᱚ ᱦᱟᱸᱜ ᱠᱷᱩᱵ ᱠᱚᱢ ᱜᱮᱭᱟ, ᱦᱚᱞᱟ ᱢᱟᱸᱦᱫᱮᱨ ᱠᱷᱚᱱ ᱦᱟᱸᱜ ᱵᱟᱭ ᱫᱟᱜ ᱠᱟᱫᱟ, ᱨᱤᱢᱤᱞ ᱵᱟᱲᱟᱭ ᱫᱟᱭ ᱛᱷᱚᱲᱟ ᱛᱷᱚᱲᱟ ᱢᱮᱱᱠᱷᱟᱱ ᱫᱟᱜ ᱡᱟᱹᱲᱤ ᱫᱚ ᱵᱟᱝ ᱦᱩᱭᱩᱜ ᱠᱟᱱᱟ᱾ ᱛᱮᱦᱤᱧ ᱫᱚ ᱦᱟᱸᱜ ᱚᱵᱚᱥᱥᱚ ᱥᱤᱛᱩᱝ ᱥᱤᱛᱩᱝ ᱦᱚᱸ ᱩᱱᱟᱹᱜ ᱫᱚ ᱵᱟᱝ ᱵᱩᱡᱷᱟᱹᱜ ᱠᱟᱱᱟ, ᱚᱱᱟ ᱨᱤᱢᱤᱞ ᱨᱤᱢᱤᱞ ᱧᱚᱜ ᱵᱩᱡᱷᱟᱹᱜ ᱠᱟᱱᱟ, ᱟᱫᱚ ᱫᱟᱜ ᱫᱚᱠᱟᱫ ᱫᱚ ᱦᱟᱸᱜ᱾ ᱟᱸ ᱩᱱᱟᱹᱜ ᱤᱭᱟᱹ ᱫᱚ ᱵᱟᱝ ᱵᱩᱡᱷᱟᱹᱜ ᱠᱟᱱᱟ, ᱫᱮᱠᱷᱟ ᱡᱟᱠ ᱡᱩᱫᱤ ᱫᱟᱜᱽ ᱠᱷᱟᱱ ᱢᱟ ᱱᱟᱯᱟᱭ ᱜᱮᱭᱟ ᱟᱨ ᱵᱟᱝᱠᱷᱟᱱ ᱦᱟᱸᱜ ᱦᱚᱸᱜᱼᱚᱭ ᱦᱟᱸᱜ ᱦᱚ ᱛᱮ ᱫᱟᱥᱟᱰᱤ ᱪᱟᱞᱟᱣ ᱮᱱᱟ ᱟᱞᱮ ᱥᱮᱫ ᱢᱟ ᱚᱸᱠᱟ ᱫᱟᱜ ᱡᱟᱹᱲᱤ ᱮᱠᱟᱞ ᱜᱮ ᱠᱚᱢ ᱜᱮᱭᱟ ᱟᱹᱰᱤ ᱜᱮ, ᱟᱯᱮ ᱥᱮᱜ ᱜᱮ ᱪᱮᱫ ᱞᱮᱠᱟ?
ᱟᱞᱮ ᱥᱮᱫ ᱦᱚᱸ ᱱᱚᱜᱼᱚᱭ ᱫᱟᱜ ᱡᱟᱹᱲᱤ ᱫᱚ ᱦᱟᱸᱜ ᱦᱚᱞᱟ ᱢᱟᱸᱫᱷᱮᱨ ᱢᱮᱱ ᱠᱮᱜᱼᱟ ᱢᱟᱸᱫᱷᱮᱨ ᱦᱤᱞᱟᱹᱜ ᱫᱚ ᱦᱟᱸᱜ ᱫᱟᱜ ᱡᱟᱹᱲᱤ ᱠᱮᱫᱟ ᱟᱹᱰᱤ ᱡᱟᱹᱥᱛᱤ ᱜᱮ ᱾ ᱟᱨ ᱚᱱᱟ ᱦᱚᱞᱟ ᱟᱨ ᱛᱮᱦᱤᱧ ᱫᱚ ᱦᱟᱸᱜ ᱟᱹᱣᱨᱤ ᱜᱮ ᱫᱟᱜ ᱡᱟᱹᱲᱤᱭᱟᱭ ᱛᱷᱚᱲᱟ ᱦᱚᱸ ᱾ ᱢᱮᱱ ᱠᱟᱛᱮᱫ ᱫᱚ ᱦᱚᱞᱟ ᱦᱟᱸᱜ ᱛᱷᱚᱲᱟ ᱛᱷᱚᱲᱟ ᱧᱩᱨᱩ ᱵᱟᱲᱟ ᱞᱮᱜᱼᱟ, ᱟᱞᱮ ᱫᱚ ᱦᱟᱸᱜ ᱮᱴᱟᱜ ᱥᱮᱫ ᱨᱮᱞᱮ ᱛᱟᱦᱮᱸ ᱠᱟᱱᱟ, ᱚᱱᱛᱮ ᱯᱮᱲᱟ ᱚᱲᱟᱜ ᱥᱮᱫ ᱪᱟᱞᱟᱣ ᱦᱩᱭ ᱞᱮᱱᱟ ᱾ ᱟᱫᱚ ᱚᱱᱛᱮ ᱨᱮ ᱛᱷᱚᱲᱟ ᱫᱟᱜ ᱡᱟᱹᱲᱤ ᱧᱚᱜ ᱞᱮᱜᱼᱟ, ᱤᱱᱟᱹ ᱵᱟᱫ ᱫᱚ ᱚᱠᱚᱨ ᱟᱹᱣᱨᱤ ᱫᱟᱜᱽᱼᱟ, ᱟᱨ ᱛᱚ ᱟᱯᱮᱥᱮᱜ ᱟᱯᱷᱚᱨ ᱵᱟᱲᱟ ᱦᱩᱭ ᱠᱟᱱᱟ ᱥᱮ ᱟᱹᱣᱨᱤ ᱟᱯᱷᱚᱨ ᱵᱟᱲᱟ ᱦᱩᱭᱩᱜᱼᱟ?
ᱟᱞᱮ ᱥᱮᱫ ᱫᱚ ᱦᱟᱸᱜ ᱟᱯᱷᱚᱨ ᱠᱚᱫᱚ ᱜᱤᱰᱤ ᱫᱚᱠᱚ ᱜᱤᱰᱤᱭᱟᱠᱟᱫ ᱜᱮᱭᱟ ᱜᱤᱰᱤ ᱦᱚᱲ ᱫᱚ ᱟᱫᱚ ᱡᱮᱛᱮ ᱦᱚᱲ ᱫᱚ ᱦᱟᱸᱜ ᱟᱹᱣᱨᱤ ᱠᱚ ᱯᱩᱨᱟᱹᱣᱟ᱾ ᱟᱨ ᱟᱯᱷᱚᱨ ᱟᱠᱟᱫᱟ ᱠᱚ ᱢᱟᱱᱮ ᱦᱩᱰᱤᱧ ᱦᱩᱰᱤᱧ ᱧᱚᱜ ᱦᱟᱸᱜ ᱞᱟᱹᱴᱩ ᱠᱟᱱᱟ ᱡᱟᱹᱥᱛᱤ ᱫᱚ ᱟᱹᱣᱨᱤ ᱜᱮ ᱥᱮᱭᱟᱨ ᱟᱨ ᱟᱯᱮ ᱥᱮᱜ ᱜᱮ ᱪᱮᱜ ᱞᱮᱠᱟ?
ᱪᱷᱟ, ᱦᱮᱸ ᱟᱞᱮᱥᱮᱜ ᱦᱚᱸ ᱡᱚᱠᱷᱚᱱᱮᱢ ᱧᱮᱞᱟ ᱛᱚ ᱟᱞᱮᱥᱮᱫ ᱫᱚ ᱱᱚᱜᱼᱚᱭ ᱟᱯᱷᱚᱨ ᱠᱚᱫᱚ ᱦᱩᱭ ᱵᱟᱲᱟᱣ ᱠᱟᱱᱟ ᱟᱨ ᱱᱚᱜᱼᱚᱭ ᱞᱟᱹᱴᱩ ᱦᱚᱸ ᱞᱟᱹᱴᱩ ᱵᱟᱲᱟᱣ ᱠᱟᱱ ᱜᱮᱭᱟ᱾ ᱢᱮᱛᱟᱜ ᱢᱮ ᱱᱤᱛᱚᱜ ᱫᱚᱲᱦᱟᱭ ᱡᱩᱫᱤ ᱰᱩᱵᱟᱹᱭᱟ ᱥᱮ ᱨᱟᱸᱜᱟ ᱧᱚᱜ ᱮ ᱫᱟᱜᱽᱼᱟ ᱛᱟᱦᱟᱞᱮ ᱫᱚ ᱮᱦᱚᱵᱚᱜᱼᱟᱞᱮ ᱨᱚᱦᱚᱭ ᱠᱩᱜᱮ, ᱟᱫᱚ ᱚᱱᱮ ᱚᱱᱠᱟᱱ ᱚᱵᱚᱥᱛᱟ ᱦᱮᱱᱟᱜ ᱛᱟᱞᱮᱭᱟ, ᱟᱫᱚ ᱟᱯᱮ ᱥᱮᱫ ᱫᱚ ᱦᱟᱜ ᱪᱮᱫ ᱛᱮᱠᱚ ᱥᱤᱭᱳᱜ ᱵᱟᱲᱟᱭᱟᱭᱮᱜᱼᱟ, ᱟᱞᱮ ᱥᱮᱫ ᱫᱚ ᱡᱟᱹᱥᱛᱤ ᱫᱚ ᱦᱟᱸᱜ ᱚᱱᱟ ᱜᱟᱹᱭ ᱰᱟᱺᱜᱽᱨᱟᱭᱟᱜ ᱥᱮ ᱮᱱᱟ ᱱᱟᱦᱮᱞ ᱟᱨᱟᱬ ᱛᱮᱫᱚ ᱚᱸᱠᱟ ᱵᱟᱠᱚ ᱥᱤᱭᱳᱜᱚᱜᱼᱟ, ᱱᱮᱛᱟᱨ ᱫᱚ ᱦᱟᱸᱜ ᱡᱟᱹᱥᱛᱤ ᱚᱱᱟ ᱴᱮᱠᱴᱟᱨ ᱜᱮ ᱪᱟᱞᱟᱜ ᱠᱟᱱᱟ᱾ ᱟᱯᱮ ᱥᱮᱜ ᱦᱟᱸᱜ ᱠᱷᱚᱵᱚᱨ ᱠᱚ ᱞᱟᱹᱭ ᱛᱟᱞᱟᱝ ᱢᱮ ᱪᱮᱫ ᱞᱮᱠᱟ?
ᱦᱳᱭ ᱟᱞᱮᱥᱮᱪ ᱦᱚᱸ ᱥᱤ ᱫᱚ ᱱᱤᱛᱚᱜ ᱫᱚ ᱦᱟᱸᱜ ᱟᱸ ᱡᱟᱹᱥᱛᱤ ᱫᱚ ᱦᱟᱸᱜ ᱴᱟᱨᱟᱠᱥᱟᱨᱠ ᱥᱮᱡ ᱜᱮᱠᱚ ᱢᱟᱱᱮ ᱪᱟᱞᱟᱜ ᱠᱟᱱᱟ ᱠᱚ ᱪᱮᱫᱟᱜ ᱥᱮ ᱡᱚᱛᱚ ᱦᱚᱲ ᱠᱚ ᱟᱹᱠᱷᱨᱤᱧ ᱧᱮᱫ ᱠᱚᱣᱟ ᱰᱟᱺᱜᱽᱨᱤ ᱠᱚᱫᱚ ᱦᱟᱸᱜ, ᱟᱨ ᱟᱹᱠᱷᱨᱤᱧᱮᱫ ᱠᱷᱚ ᱠᱷᱟᱡ ᱫᱚ ᱟᱫᱚ ᱵᱟᱝ ᱛᱟᱦᱮᱸᱱ ᱠᱟᱱ ᱛᱟᱠᱚᱣᱟ ᱥᱮ ᱰᱟᱺᱜᱽᱨᱤ ᱠᱚᱫᱚ ᱟᱨ ᱵᱟᱝ ᱠᱚ ᱫᱚᱦᱚ ᱞᱟᱹᱜᱤᱫᱚᱜ ᱠᱟᱱᱟ ᱱᱮᱛᱟᱨ ᱫᱚ᱾ ᱚᱠᱚᱭ ᱡᱚᱜᱽᱼᱟ ᱤᱭᱟᱹᱭᱟᱭ ᱦᱮᱸ ᱦᱟᱱᱟ ᱱᱤᱭᱟᱹ ᱛᱚ ᱚᱱᱟ ᱦᱚᱛᱮᱡ ᱛᱮ ᱦᱟᱸᱜ ᱴᱟᱨᱟᱠᱴᱟᱨ ᱛᱮᱜᱮ ᱦᱟᱸᱜ ᱡᱟᱹᱥᱛᱤ ᱫᱚ᱾ ᱢᱮᱱᱠᱷᱟᱱ ᱡᱚᱛᱚ ᱦᱚᱲ ᱫᱚ ᱦᱟᱸᱜ ᱵᱟᱝ ᱴᱟᱨᱟᱠᱴᱟᱨ ᱛᱮᱫᱚ ᱟᱫᱚᱢ ᱠᱚᱫᱚ ᱦᱟᱸᱜ ᱰᱟᱺᱜᱽᱨᱤ ᱠᱚᱦᱚᱸ ᱠᱟᱰᱟ ᱠᱚᱦᱚᱸ ᱢᱮᱱᱟᱜ ᱠᱚ ᱛᱟᱠᱚᱣᱟ᱾ ᱰᱟᱺᱜᱽᱨᱤ ᱠᱟᱰᱟ ᱛᱮᱦᱚᱸ ᱠᱚ ᱥᱤ ᱭᱮᱫ ᱜᱮᱭᱟ, ᱟᱫᱚ ᱡᱟᱹᱥᱛᱤ ᱫᱚ ᱦᱟᱸᱜ ᱴᱟᱨᱟᱠᱴᱟᱨ ᱛᱮᱜᱮ ᱧᱮᱞᱚᱜ ᱠᱟᱱᱟ᱾ ᱟᱨ ᱱᱚᱜᱼᱚᱸᱚᱭ ᱦᱟᱸᱜ ᱩᱱᱫᱤᱱ ᱠᱷᱚᱱ ᱵᱟᱭ ᱫᱟᱜ ᱟᱠᱟᱫᱟ ᱟᱞᱮ ᱥᱮᱫ ᱫᱚ ᱦᱟᱸᱜ ᱵᱟᱸᱠᱷᱟᱱ ᱞᱟᱦᱟ ᱥᱮᱨᱢᱟ ᱫᱚ ᱦᱟᱸᱜ, ᱞᱚ ᱨᱚᱦᱚᱭ ᱠᱚ ᱨᱚᱦᱚᱭ ᱵᱟᱲᱟ ᱦᱩᱭᱩᱜ ᱠᱟᱱ ᱛᱟᱦᱮᱸᱱᱟ, ᱛᱚ ᱱᱤᱭᱟᱹ ᱥᱮᱨᱢᱟ ᱡᱩᱫᱤ ᱟᱪᱠᱟ ᱜᱮ ᱫᱟᱜᱽᱼᱟ, ᱮᱱᱠᱷᱟᱱ ᱡᱟᱦᱟᱸᱭᱟᱜ ᱱᱟᱦᱮᱞ ᱥᱮ ᱢᱟᱱᱮ ᱠᱟᱰᱟ ᱱᱟᱦᱮᱞ ᱵᱟ ᱰᱟᱺᱜᱽᱨᱤ ᱱᱟᱦᱮᱞ ᱛᱟᱦᱮᱸᱱ ᱛᱟᱠᱚᱣᱟ, ᱩᱱᱠᱩ ᱠᱚ ᱦᱟᱸᱜ ᱦᱚᱸ ᱴᱟᱨᱟᱠᱴᱟᱨ ᱜᱮᱠᱚ ᱞᱟᱜᱟᱣᱟ, ᱪᱮᱫᱟᱜ ᱥᱮ ᱦᱟᱸᱜ ᱟᱢ ᱫᱚ ᱰᱟᱺᱜᱽᱨᱤ ᱱᱟᱦᱮᱞ ᱥᱮ ᱠᱟᱰᱟ ᱱᱟᱦᱮᱞ ᱛᱮᱫᱚ ᱡᱟᱦᱟᱸᱴᱟᱜ ᱢᱤᱫᱴᱟᱝ ᱠᱷᱮᱛ ᱮᱢ ᱥᱤᱭᱟ, ᱟᱢ ᱫᱚ ᱯᱮ ᱯᱩᱱ ᱫᱤᱱ ᱥᱤ ᱵᱟᱢ ᱥᱤ ᱞᱮᱠᱷᱟᱡ ᱫᱚ ᱵᱟᱝ ᱮᱢ ᱞᱚᱥᱚᱫ ᱩᱛᱟᱹᱨ ᱫᱟᱲᱮᱭᱟᱜᱼᱟ, ᱟᱨ ᱡᱩᱫᱤ ᱴᱟᱨᱟᱠᱴᱟᱨ ᱠᱚᱛᱮᱢ ᱥᱤᱭᱟ ᱮᱱᱠᱷᱟᱱ ᱫᱚ ᱚᱱᱟ ᱫᱚ ᱦᱟᱸᱜ ᱟᱢ ᱠᱩᱲᱤ ᱢᱤᱱᱤᱴ ᱛᱮᱜᱮ ᱥᱮ ᱫᱚᱥ ᱢᱤᱱᱤᱴ ᱛᱮᱜᱮ ᱮᱠ ᱫᱚᱢᱮ ᱞᱚᱥᱚᱫ ᱜᱚᱜ ᱟᱢᱟ, ᱛᱚ ᱚᱱᱟ ᱦᱚᱛᱮᱡ ᱛᱮᱜᱮ ᱱᱚᱛᱮ ᱦᱚᱸ ᱴᱟᱨᱟᱠᱴᱟᱨ ᱥᱮᱡ ᱜᱮ ᱦᱟᱸᱜ ᱡᱟᱹᱥᱛᱤ ᱠᱚ ᱧᱮᱞᱚᱜ ᱠᱟᱱᱟ ᱥᱤ ᱫᱚ᱾
ᱦᱮᱸᱢ, ᱚᱸᱠᱟ ᱠᱟᱱ ᱜᱮᱭᱟ ᱡᱟᱹᱥᱛᱤ ᱱᱮᱛᱟᱨ ᱱᱚᱜᱼᱚᱭ ᱴᱮᱠᱴᱟᱨ ᱠᱚᱛᱮ ᱜᱮ ᱡᱟᱹᱥᱛᱤ ᱠᱚ ᱥᱤᱭᱟᱹᱜ ᱠᱟᱱᱟ ᱟᱨ ᱴᱮᱠᱴᱟᱨ ᱛᱮ ᱥᱤᱭᱟᱹᱜ ᱫᱚ ᱚᱱᱮ ᱠᱚ ᱢᱮᱱᱟ ᱟᱹᱰᱤ ᱡᱟᱹᱥᱛᱤ ᱩᱥᱟᱹᱨᱟᱜ ᱠᱟᱱᱟ᱾ ᱟᱨ ᱟᱯᱱᱟᱨ ᱛᱮ ᱡᱚᱠᱷᱚᱱᱮᱢ ᱥᱤᱭᱟ ᱛᱚ ᱛᱷᱚᱲᱟ ᱜᱟᱱ ᱦᱟᱸᱜ ᱮᱢ ᱢᱮᱱᱟ, ᱠᱟᱱᱟᱢ ᱧᱚᱜᱚᱜᱼᱟ ᱚᱱᱟ ᱟᱹᱛᱩ ᱠᱚᱨᱮᱱ ᱴᱚᱞᱟ ᱠᱚᱨᱮᱱ ᱦᱚᱲ ᱥᱚᱸᱜᱮ ᱛᱮ, ᱟᱫᱚ ᱱᱚᱶᱟ ᱦᱚᱸ ᱧᱮᱞᱚᱜᱚᱜ ᱚᱱᱟ ᱞᱟᱦᱟ ᱛᱮᱱᱟᱜ ᱡᱚᱠᱷᱚᱱᱤᱧ ᱫᱤᱥᱟᱹᱭᱟ, ᱞᱟᱦᱟ ᱛᱮᱫᱚ ᱚᱱᱟ ᱡᱟᱵᱚᱴ ᱠᱟᱛᱮᱜ ᱵᱟᱨ ᱯᱮ ᱫᱤᱱ ᱠᱚ ᱫᱚᱦᱚ ᱠᱟᱜ ᱠᱟᱱ ᱛᱟᱦᱮᱸᱱᱟ, ᱚᱠᱟ ᱫᱚ ᱜᱟᱸᱥ ᱠᱚ ᱦᱟᱸᱜ ᱟᱹᱰᱤ ᱡᱟᱹᱥᱛᱤ ᱥᱮᱭᱟᱜ ᱠᱟᱱ ᱛᱟᱦᱮᱸᱱᱟ᱾ ᱟᱨ ᱱᱮᱛᱟᱨ ᱠᱟᱛᱮᱫ ᱱᱚᱣᱟ ᱧᱮᱞᱚᱜᱚᱜ ᱠᱟᱱᱟ ᱡᱮ ᱩᱥᱟᱹᱨᱟ ᱩᱥᱟ. ᱨᱟ ᱡᱟᱦᱟᱸᱱᱟᱜ ᱜᱮᱢ ᱪᱮᱠᱟᱹᱭ ᱛᱚ ᱚᱱᱠᱟ ᱜᱟᱸᱥ ᱠᱚ ᱵᱟᱝ ᱥᱮᱭᱟᱜ ᱠᱟᱱᱟ᱾ ᱯᱩᱨᱟᱹᱫ ᱠᱚ ᱨᱚᱦᱚᱭ ᱩᱛᱟᱹᱨ ᱮᱫᱟ, ᱟᱫᱚ ᱚᱱᱮ ᱚᱱᱠᱟᱱ ᱠᱷᱚᱵᱚᱨ᱾
ᱥᱟᱞᱟ ᱟᱨ ᱱᱚᱜᱼᱚᱼᱱᱚᱝᱠᱟ ᱦᱚᱸᱧ ᱧᱮᱞᱚᱜ ᱠᱟᱱᱟ ᱢᱟᱱᱮ ᱴᱟᱨᱟᱠ- ᱴᱟᱨ ᱛᱮᱠᱚ ᱥᱤ ᱠᱮᱫ ᱜᱮ ᱞᱚᱥᱚᱫ ᱠᱟᱛᱮᱜ ᱢᱟᱱᱮ ᱵᱟᱨ ᱯᱮ ᱫᱤᱱ ᱠᱚ ᱫᱚᱦᱚ ᱠᱟᱜ ᱜᱮ᱾ ᱥᱤ ᱠᱟᱛᱮᱫ ᱞᱚᱥᱚᱜ ᱟᱨ ᱡᱟᱦᱟᱸᱭᱟᱜ ᱦᱟᱸᱜ ᱰᱟᱝᱨᱤ ᱱᱟᱦᱮᱞ ᱢᱮᱱᱟᱜᱼᱟ, ᱩᱱᱤ ᱫᱚ ᱦᱟᱸᱜ ᱟᱹᱰᱤ ᱵᱟᱛᱟ ᱮᱠᱫᱚᱢ ᱞᱚᱥᱚᱜ ᱚᱱᱟ ᱜᱮᱛᱚ ᱢᱟᱱᱮ ᱮᱠᱫᱚᱢ ᱥᱮᱭᱟ ᱪᱟᱵᱟᱭᱮᱱ ᱜᱮ ᱡᱚᱛᱚ ᱡᱟᱦᱟᱸ ᱛᱤᱱᱟᱹᱜ ᱚᱱᱟ ᱜᱷᱟᱥᱯᱸᱟᱥ ᱛᱟᱦᱮᱱᱟ ᱟᱨ ᱤᱱᱟᱹ ᱛᱟᱭᱚᱢ ᱫᱚ ᱦᱟᱸᱜ ᱡᱟᱦᱟᱸᱭᱟᱜ ᱰᱟᱝᱝᱨᱤ ᱱᱟᱦᱮᱞ ᱠᱚ ᱢᱮᱱᱟ-ᱟ ᱩᱱᱤᱫ ᱫᱚ ᱰᱟᱝᱨᱤ ᱱᱟᱦᱮᱞ ᱛᱮ ᱦᱟᱸᱜ ᱚᱱᱟ ᱥᱮᱭᱟ ᱴᱤᱠ ᱠᱟᱛᱮ ᱟᱪᱪᱷᱟ ᱢᱚᱡᱽᱮ ᱟᱨᱚ ᱜᱷᱩᱨᱮᱛᱮᱭ ᱥᱤ ᱫᱚᱦᱲᱟᱜ ᱜᱮ ᱢᱤᱫ ᱫᱷᱟᱣ᱾ ᱮᱠᱫᱚᱢ ᱞᱟᱹᱵᱤᱫ ᱞᱟᱹᱵᱤᱫ ᱥᱤ ᱠᱟᱛᱮᱜ, ᱚᱱᱟ ᱫᱚ ᱟᱹᱰᱤ ᱵᱟᱛᱟ ᱜᱟᱱ ᱜᱮᱭᱟ ᱜᱚ, ᱱᱚᱜᱼᱚ ᱱᱚᱠᱟ ᱦᱚᱸ ᱧᱮᱞᱚᱜ ᱠᱟᱱᱟ᱾
ᱚᱱᱟ ᱫᱚ ᱞᱚᱥᱚᱫ ᱴᱷᱤᱠᱟᱜ ᱠᱷᱮᱛ ᱫᱚ ᱟᱨᱟᱢ ᱛᱮᱢ ᱥᱤᱭᱟᱜᱼᱟ᱾
ᱦᱩᱸ ᱚᱱᱟ ᱫᱚ ᱩᱱᱟᱹᱜ ᱥᱚᱠ ᱛᱚ ᱦᱚᱸ ᱵᱟᱝ ᱥᱚᱠᱛᱚ ᱛᱟᱦᱮᱱᱟ ᱟᱨ ᱞᱟᱹᱵᱤᱡ ᱜᱮ ᱢᱚᱡᱽ ᱜᱮᱢ ᱥᱤ ᱠᱮᱫ ᱜᱮ ᱟᱨ ᱟᱬᱜᱚᱢ ᱵᱟᱲᱟ ᱠᱟᱛᱮᱫ ᱥᱚᱢᱟᱱ ᱵᱟᱲᱟ ᱠᱟᱛᱮ ᱮᱢ ᱨᱚᱦᱚᱭ ᱠᱟᱜ ᱜᱮ, ᱛᱟᱦᱚᱞᱮ ᱟᱹᱰᱤ ᱢᱟᱛᱟᱨ ᱚᱱᱟ ᱫᱚ ᱜᱚᱡ ᱦᱚᱸ ᱜᱚᱡᱚᱜᱼᱟ ᱟᱨ ᱢᱚᱡᱽ ᱜᱮ ᱚᱱᱟ ᱥᱟᱦᱟ ᱦᱚᱸ ᱜᱟᱵᱤᱜ-ᱟ ᱢᱟᱱᱮ ᱦᱩᱲᱩ ᱦᱚᱸᱦᱩᱭᱩᱜᱼᱟ ᱤᱱᱟᱹᱠᱷᱟᱱ ᱫᱚ᱾
ᱦᱩᱸ᱾
ᱟᱪᱪᱷᱟ ᱜᱚᱝᱠᱮ ᱟᱯᱮᱥᱮᱫ ᱱᱚᱜᱼᱚᱭ ᱡᱟᱦᱟᱸ ᱦᱩᱲᱩ ᱤᱨ ᱦᱟᱸᱜ ᱛᱚ ᱦᱳᱲᱳ ᱤᱨᱟᱜ ᱢᱮᱥᱤᱱ ᱠᱚ ᱦᱟᱸᱜ ᱠᱚ ᱵᱮᱵᱚᱦᱟᱨᱮᱫ ᱜᱮᱭᱟ ᱥᱮ ᱦᱟᱸᱜ ᱟᱫᱚ ᱢᱟᱱᱮ ᱟ ᱛᱤ ᱛᱮᱜᱮ ᱠᱚ ᱤᱨ ᱫᱟ ᱟᱯᱮᱥᱮᱡ ᱪᱮᱫ ᱞᱮᱠᱟ?
ᱦᱮᱸ ᱟᱹᱰᱤ ᱱᱟᱯᱟᱭ ᱟᱨ ᱟᱞᱮᱥᱮᱫ ᱡᱚᱠᱷᱚᱱᱮᱢ ᱧᱮᱞᱟ ᱛᱚ ᱟᱞᱮᱥᱮᱫ ᱫᱚ ᱱᱚᱜᱼᱚᱭ ᱵᱟᱱᱟᱨ ᱛᱮᱜᱮ ᱠᱚ ᱤᱭᱟᱹᱭᱫᱟ᱾ ᱢᱮᱱᱠᱟᱛᱷᱟ ᱫᱚ ᱚᱱᱟ ᱜᱟᱹᱰᱤ ᱠᱚ ᱦᱤᱡᱩᱜ ᱠᱟᱱᱟ ᱚᱠᱟ ᱢᱮᱱᱮᱜ ᱠᱟᱱ ᱦᱩᱲᱩ ᱜᱮᱫ ᱜᱟᱹᱰᱤ ᱠᱚ᱾ ᱟᱫᱚ ᱚᱱᱟ ᱠᱚ ᱛᱮᱜᱮ ᱠᱚ ᱤᱭᱟᱹ ᱚᱪᱚᱭᱫᱟ ᱦᱟᱸᱜ ᱟᱫᱚ ᱚᱠᱚᱭ ᱠᱚᱨᱮᱱ ᱦᱟᱸᱜ ᱜᱟᱹᱭ ᱰᱟᱝᱨᱟ ᱢᱤᱦᱩ ᱢᱮᱨᱚᱢ ᱠᱚ ᱢᱮᱱᱟᱜ ᱠᱚᱣᱟ᱾ ᱩᱱᱠᱩ ᱫᱚ ᱚᱱᱟ ᱟ ᱠᱚ ᱛᱮᱜᱮ ᱛᱤ ᱛᱮᱠᱚ ᱟᱹᱴᱤᱭᱮᱫᱟ ᱟᱹᱴᱤ ᱠᱟᱛᱮ ᱚᱱᱟ ᱠᱷᱟᱹᱨᱟᱹᱭ ᱨᱮ ᱟᱹᱜᱩ ᱠᱟᱛᱮᱜ ᱠᱚ ᱫᱟᱞ ᱫᱟ᱾ ᱚᱱᱟ ᱜᱚᱞ ᱜᱚᱞ ᱦᱟᱸᱜ ᱢᱮᱥᱤᱱ ᱦᱤᱡᱩᱜ ᱠᱟᱱᱟ ᱚᱱᱟ ᱛᱮᱠᱚ ᱫᱟᱞ ᱫᱟ ᱡᱮᱛᱮ ᱚᱱᱟ ᱨᱮᱫᱚ ᱵᱩᱥᱩᱵ ᱦᱚᱸ ᱡᱚᱜᱟᱣ ᱡᱚᱛᱚᱱ ᱛᱟᱦᱮᱸᱱᱟ᱾ ᱟᱨ ᱵᱩᱥᱩᱵ ᱠᱚ ᱡᱚᱜᱟᱣ ᱡᱚᱛᱚᱱ ᱞᱮᱠᱷᱟᱡ ᱟᱢ ᱨᱮᱱ ᱜᱟᱹᱭ ᱰᱟᱝᱨᱟ ᱠᱚᱢ ᱡᱚᱢ ᱦᱚᱪᱚ ᱠᱚᱣᱟ᱾ ᱟᱫᱚ ᱟᱯᱮ ᱥᱮᱫ ᱜᱮ ᱦᱟᱸᱜ ᱞᱟᱹᱭ ᱛᱟᱞᱟᱝ ᱢᱮ ᱪᱮᱫ ᱞᱮᱠᱟ ᱚᱱᱟ ᱜᱟᱹᱰᱤ ᱛᱮᱠ ᱠᱚ ᱤᱨ ᱫᱟ ᱥᱮ ᱵᱚᱞᱮ ᱚᱱᱟ ᱟᱯᱱᱟᱨ ᱦᱚᱲ ᱛᱮᱜᱮ ᱫᱟᱛᱨᱚᱢ ᱛᱮᱠᱚ ᱤᱨ ᱫᱟ᱾
ᱦᱳᱭ ᱟᱞᱮ ᱱᱚᱜᱼᱚᱭ ᱮᱱᱛᱮ ᱦᱟᱸᱜ ᱛᱤᱱ ᱢᱤᱫ ᱵᱟᱨ ᱥᱮᱨᱢᱟ ᱠᱷᱚᱱ ᱫᱚ ᱦᱟᱸᱜ ᱟ ᱢᱤᱥ ᱦᱤᱡᱩᱜ ᱠᱟᱱᱟ ᱛᱚ ᱟᱞᱮ ᱫᱚ ᱱᱚᱜ ᱱᱚᱝᱠᱟᱱᱟᱜ ᱢᱮᱥᱤᱱ ᱢᱟᱱᱮ ᱟᱞᱮ ᱫᱚ ᱮ ᱚᱱᱟ ᱵᱩᱥᱩᱵᱽ ᱫᱚ ᱵᱟᱢ ᱧᱟᱢᱟ ᱚᱱᱮ ᱰᱚᱜᱽ ᱰᱚᱜᱽ ᱜᱮᱞᱮ ᱜᱮᱞᱮ ᱜᱮᱫ ᱟᱢᱟ ᱟᱨ ᱦᱩᱲᱩ ᱢᱚᱛᱚᱡ ᱮᱠᱫᱚᱢ ᱥᱟᱯᱷᱟ ᱠᱟᱛᱮ ᱛᱮ ᱩᱰᱩᱜᱮᱱ ᱜᱮ᱾ ᱢᱮᱱᱮᱫ ᱫᱚ ᱟᱢ ᱫᱚ ᱚᱱᱟ ᱫᱚ ᱚᱱᱠᱟᱱᱟᱜ ᱢᱮᱥᱤᱱ ᱜᱮ ᱦᱟᱸᱱ ᱱᱚᱛᱮ ᱦᱤᱡᱩᱜ ᱠᱟᱱᱟ ᱟᱨ ᱟ ᱟᱫᱚᱢ ᱦᱚᱲ ᱠᱚᱫᱚᱠᱚ ᱤᱨ ᱦᱚᱪᱚᱭᱮᱫ ᱜᱮᱭᱟ ᱚᱱᱟ ᱢᱮᱥᱤᱱ ᱠᱚᱛᱮ, ᱛᱚ ᱡᱟᱹᱥᱛᱤ ᱫᱚ ᱵᱟᱝ ᱧᱮᱞᱚᱜ ᱠᱟᱱᱟ᱾ ᱟ ᱠᱷᱩᱵ ᱠᱚᱢ ᱦᱚᱲᱜᱮ ᱚᱱᱟ ᱫᱚ ᱦᱟᱸᱜ ᱠᱚ ᱵᱮᱵᱷᱟᱨᱮᱜᱼᱟ᱾ ᱢᱟᱱᱮ ᱱᱚᱝᱠᱟᱱᱟᱜ ᱠᱷᱮᱛᱨᱮ ᱚᱱᱟ ᱢᱮᱥᱤᱱ ᱫᱚᱠᱚ ᱞᱟᱜᱟᱣ ᱫᱟ ᱡᱟᱦᱟᱸ ᱠᱷᱮᱪ ᱫᱚ ᱦᱟᱸᱜ ᱦᱮᱸ ᱫᱚᱢᱮ ᱵᱟᱹᱭᱦᱟᱹᱲ ᱫᱟᱜ ᱛᱟᱦᱮᱸᱱ ᱜᱮᱭᱟ ᱦᱟᱸᱜ ᱾ ᱤᱨ ᱨᱮ ᱢᱟᱱᱮ ᱟᱹᱰᱤ ᱠᱚᱥᱴᱚ ᱛᱤᱛᱮᱢ ᱤᱨᱟ ᱛᱚ ᱫᱟᱜ ᱨᱮ ᱡᱚᱵᱮ ᱠᱟᱛᱮᱜ ᱤᱨ ᱦᱩᱭᱩᱜ ᱛᱟᱢᱟ᱾ ᱛᱚ ᱚᱸᱰᱮ ᱫᱚ ᱤᱨ ᱠᱚᱥᱴᱚ ᱜᱮ ᱦᱩᱭᱩᱜᱼᱟ ᱟᱨ ᱚᱱᱟ ᱤᱨ ᱛᱮᱫᱚ ᱫᱚᱢᱮ ᱫᱤᱱ ᱦᱚᱸ ᱞᱟᱜᱟᱜᱼᱟ᱾ ᱟᱨ ᱡᱟᱦᱟᱸ ᱠᱷᱮᱛ ᱠᱚᱫᱚ ᱞᱟᱹᱴᱩ ᱜᱮᱭᱟ ᱛᱚ ᱚᱱᱮ ᱚᱱᱟ ᱠᱷᱮᱛᱠᱚᱨᱮ ᱫᱚ ᱱᱚᱣᱟ ᱢᱮᱥᱤᱱ ᱠᱚᱛᱮ ᱦᱟᱸᱜ ᱤᱨ ᱵᱟᱲᱟ ᱱᱚᱛᱮ ᱫᱚ ᱦᱟᱸᱜ ᱠᱚ ᱮᱦᱚᱵ ᱠᱟᱫᱟ ᱦᱟᱸᱜ᱾ ᱛᱚ ᱡᱟᱹᱥᱛᱤ ᱠᱟᱭ ᱛᱮᱫᱚ ᱦᱟᱸᱜ ᱛᱤ ᱛᱮᱜᱮ ᱠᱚ ᱤᱨ ᱫᱟ᱾ ᱟᱨ ᱚᱱᱟ ᱱᱚᱛᱮ
ᱦᱩᱸ᱾ ᱚᱱᱠᱟ ᱠᱟᱱ ᱜᱮᱭᱟ, ᱟᱞᱮ ᱥᱮᱫ ᱦᱚᱸ ᱡᱚᱠᱷᱚᱱᱮᱢ ᱧᱮᱞᱟ ᱛᱚ ᱟᱞᱮ ᱥᱮᱫ ᱦᱚᱸ ᱚᱱᱠᱟ ᱜᱮ᱾ ᱚᱱᱟ ᱢᱮᱥᱤᱱ ᱫᱚᱦᱟᱸᱜ ᱟᱹᱰᱤ ᱡᱟᱹᱥᱛᱤ ᱫᱚ ᱵᱟᱠᱚ ᱪᱟᱞᱟᱣ ᱫᱟ, ᱟᱫᱚ ᱦᱟᱸᱜ ᱚᱱᱟ ᱢᱮᱥᱤᱱᱤᱧ ᱫᱤᱥᱟᱹᱭᱮᱫᱟ ᱢᱤᱫ ᱫᱷᱚᱢ ᱜᱩᱦᱩᱢ ᱜᱮᱫ ᱛᱩᱲᱤ ᱜᱮᱫ ᱨᱩ ᱠᱚ ᱟᱹᱜᱩ ᱞᱮᱫᱟ, ᱟᱫᱚ ᱚᱱᱠᱟᱧ ᱵᱟᱰᱟᱭᱟ ᱵᱟᱝᱫᱚ ᱚᱱᱟ ᱢᱮᱥᱤᱱ ᱫᱚ ᱡᱟᱦᱟᱸᱱᱟᱜ ᱠᱚ ᱜᱮᱫ ᱫᱟᱲᱮᱭᱟᱜᱼᱟ ᱥᱮ ᱵᱟᱝ᱾ ᱟᱪᱪᱷᱟ ᱚᱱᱟ ᱨᱮᱜᱮ ᱟᱞᱮ ᱥᱮᱫ ᱢᱤᱫ ᱫᱷᱚᱢ ᱛᱮ
ᱜᱩᱦᱩᱢ ᱟᱨ ᱛᱩᱲᱤ ᱚᱱᱟ ᱠᱚᱦᱚᱸ ᱫᱚ ᱦᱩᱸ ᱦᱩᱸ᱾
ᱛᱚ ᱢᱤᱫ ᱫᱷᱚᱢ ᱛᱩᱲᱤ ᱠᱚ ᱜᱮᱫᱮᱜ ᱠᱟᱱ ᱛᱟᱦᱮᱸᱱᱟ ᱚᱱᱟ ᱢᱮᱥᱤᱱ ᱛᱮᱜᱮ᱾ ᱟᱫᱤᱧ ᱠᱟᱫᱟ ᱪᱷᱟ ᱱᱚᱣᱟ, ᱱᱚᱣᱟ ᱛᱮ ᱱᱚᱠᱟ-ᱱᱚᱠᱟ ᱜᱮᱫᱚᱜ ᱠᱟᱱᱟ, ᱟᱫᱚᱹᱧ ᱫᱟ ᱦᱮᱸ ᱯᱟᱥᱮ ᱦᱩᱲᱩ ᱦᱚᱸ ᱯᱟᱥᱮ ᱜᱮᱫᱚᱜ ᱜᱮᱭᱟ, ᱟᱫᱚ ᱚᱱᱟ ᱛᱮ ᱩᱱ ᱪᱷᱚᱢᱚᱭ ᱜᱮ ᱧᱮᱞ ᱦᱩᱭ ᱞᱮᱱᱟ ᱟᱨ ᱠᱷᱟᱡ ᱫᱚ ᱟᱞᱮᱥᱮᱫ ᱫᱚ ᱚᱝᱠᱟ ᱵᱟᱠᱚ ᱟᱹᱜᱩ ᱵᱟᱲᱟᱭᱟ ᱚᱱᱟ ᱠᱚ ᱢᱮᱥᱤᱱ ᱫᱚ᱾ ᱟᱪᱪᱟ᱾ ᱟᱯᱮᱥᱮᱜ ᱚᱱᱟ ᱵᱩᱥᱩᱵ ᱠᱚ ᱥᱮ ᱢᱮᱱ ᱠᱮ ᱞᱟᱸᱰᱷᱟ ᱠᱚᱠᱚ ᱡᱚᱜᱟᱣ ᱵᱟᱲᱟᱭᱟ ᱥᱮ ᱵᱟᱠᱚ ᱡᱚᱜᱟᱣ ᱵᱟᱲᱟᱭᱟ?
ᱦᱮ, ᱡᱚᱜᱟᱣ ᱫᱚ, ᱟᱞᱮ ᱫᱚ ᱦᱟᱸᱜ ᱞᱮ ᱡᱚᱜᱟᱣ ᱜᱮᱭᱟ᱾ ᱱᱚᱜᱼᱚᱭ ᱡᱟᱦᱟ ᱛᱤ ᱠᱚᱛᱮ ᱦᱟᱸᱜ ᱤᱨ ᱦᱩᱭᱩᱜ ᱠᱟᱱᱟ ᱟ ᱤᱨ ᱛᱟᱭᱚᱢ ᱦᱟᱸᱜ ᱨᱚᱦᱚᱲ ᱠᱟᱛᱮᱫ ᱛᱚᱞ, ᱛᱚᱞ ᱠᱟᱛᱮᱜ ᱮᱹ ᱤᱱᱟᱹ ᱛᱟᱭᱚᱢ ᱠᱷᱟᱹᱨᱟᱹᱭ ᱠᱚᱞᱮ ᱟᱹᱜᱩᱭᱟ ᱟᱨ ᱠᱷᱟᱹᱨᱟᱹᱭ ᱨᱮ ᱦᱟᱸᱜ ᱫᱚᱦᱚ ᱡᱟᱣᱨᱟ ᱠᱟᱛᱮᱜ ᱟ ᱢᱤᱜ ᱥᱚᱸᱜᱮ ᱛᱮᱞᱮ ᱫᱟᱞ ᱠᱮᱜ ᱜᱮ ᱟ ᱚᱠᱚᱭ ᱠᱚ ᱢᱮᱥᱤᱱ ᱛᱟᱫᱽ ᱫᱚ ᱡᱚᱛᱚ ᱦᱚᱲ ᱜᱮ ᱢᱮᱥᱤᱱ ᱠᱚ ᱦᱟᱛᱟᱣ ᱠᱟᱫᱟ᱾ ᱚᱠᱚᱭ ᱫᱚ ᱞᱮᱵᱮᱫ ᱛᱮ, ᱚᱠᱚᱭ ᱫᱚ ᱢᱚᱴᱚᱨ ᱠᱚ ᱞᱟᱜᱟᱣ ᱪᱚ ᱠᱟᱜ ᱠᱟᱱᱟ ᱤᱞᱮᱹᱠᱴᱨᱤ ᱛᱮ᱾ ᱟ ᱚᱱᱟ ᱛᱮ
ᱮᱸ ᱾
ᱟ ᱫᱟᱞ ᱦᱩᱭᱩᱜᱼᱟᱸ ᱫᱟᱞ ᱠᱟᱛᱮᱜ ᱦᱟᱸᱜ ᱵᱩᱥᱩᱵᱽ ᱛᱮᱦᱮᱱ ᱠᱟᱱᱟ ᱦᱟᱸᱜ ᱚᱱᱟ ᱵᱟᱹᱞᱟᱹᱭ ᱠᱟᱛᱮᱜ ᱞᱮ ᱫᱚᱦᱚ ᱠᱟᱜ ᱠᱟᱱᱟ ᱾ ᱟᱨ ᱚᱱᱟ ᱵᱩᱥᱩᱵ ᱜᱮ ᱦᱟᱸᱜ ᱰᱟᱝᱨᱤ, ᱠᱟᱰᱟ ᱠᱚ ᱦᱟᱸᱜ ᱠᱚᱞᱮ ᱡᱚᱢ ᱪᱚᱭᱮᱜ ᱠᱚᱣᱟ ᱱᱚᱜᱼᱚ ᱱᱚᱝᱠᱟ ᱟᱞᱮ ᱥᱮᱫ ᱫᱚ ᱾
ᱯᱷᱟᱢ ᱟᱞᱮ ᱥᱮᱫ ᱦᱚᱸ ᱚᱝᱠᱟ ᱜᱮ ᱦᱟᱸᱜ ᱧᱮᱞ ᱢᱮ ᱦᱮᱱ ᱛᱮ ᱚᱱᱟ ᱫᱚ ᱵᱟᱢ ᱡᱚᱜᱟᱣ ᱡᱚᱛᱚᱱᱟ ᱛᱚ ᱪᱮᱠᱟ ᱛᱮ ᱜᱟᱹᱭ, ᱰᱟᱝᱨᱟ ᱠᱚᱢ ᱡᱚᱢ ᱪᱚᱭᱭᱟ ᱟᱨ ᱚᱱᱟ ᱛᱟᱞᱮ ᱥᱮᱫ ᱫᱚ ᱵᱚᱞᱮ ᱚᱠᱚᱭ ᱠᱚᱱ ᱰ ᱜᱟᱹᱭ ᱱᱚᱛᱮ ᱟᱞᱮ ᱥᱮᱫ ᱫᱚ ᱵᱚᱞᱮ ᱚᱠᱚᱭ ᱠᱚᱨᱮᱱ ᱰᱟᱹᱜᱽ ᱱᱟ ᱛᱟᱞᱮ ᱥᱮᱫ ᱫᱚ ᱵᱚᱞᱮ ᱚᱠᱚ ᱠᱚᱨᱮᱱ ᱰᱟᱹ ᱜᱟᱹᱭ, ᱰᱟᱝᱨᱟ ᱠᱚ, ᱠᱟᱰᱟ ᱠᱚ ᱢᱮᱱᱟᱜ ᱠᱚᱣᱟ ᱦᱟᱸᱜ ᱩᱝᱠᱩ ᱫᱚ ᱟᱹᱰᱤ ᱡᱟᱹᱥᱛᱤ ᱠᱚ ᱡᱳᱜᱟᱣ ᱡᱚᱛᱚᱱᱟ ᱵᱩᱥᱩᱵ ᱠᱚᱫᱚ ᱾ ᱟᱪᱪᱷᱟ ᱟᱨ ᱛᱚᱵᱮ ᱟᱯᱮᱥᱮᱜ ᱚᱱᱟ ᱦᱩᱲᱩ ᱵᱟᱫᱽ ᱠᱟᱛᱮᱜ ᱟᱨ ᱪᱮᱜ ᱠᱚ ᱚᱝᱠᱟ ᱪᱟᱥ-ᱵᱟᱥ ᱦᱩᱭᱩᱜᱼᱟ?
ᱦᱳᱭ, ᱦᱩᱲᱩ ᱵᱟᱫᱽ ᱠᱟᱛᱮᱜ ᱱᱚᱛᱮ ᱫᱚ ᱦᱟᱸᱜ ᱟᱸ ᱥᱚᱵᱽᱡᱤ ᱠᱚᱫᱚ ᱦᱟᱸᱜ ᱩᱱᱟᱹᱜ ᱫᱚ ᱵᱟᱝᱞᱮ ᱪᱟᱥ ᱜᱮᱭᱟ ᱢᱟᱱᱮ ᱟᱫᱟᱜ ᱨᱮᱱᱟᱜ ᱚᱵᱚᱥᱛᱟ ᱮᱠᱴᱩ ᱢᱟᱱᱮ ᱵᱟᱹᱱᱩᱜ ᱠᱟᱫᱟ ᱴᱷᱤᱠ-ᱴᱷᱟᱠ᱾ ᱵᱟᱝ ᱜᱟᱹᱰᱭᱟᱹ ᱢᱮᱱᱟᱜ ᱛᱟᱞᱮᱭᱟ ᱟᱨ ᱵᱟᱝ ᱢᱟ ᱱᱟᱹᱭ, ᱜᱟᱰᱟ ᱠᱚ ᱥᱮ ᱚᱱᱠᱟ ᱥᱮᱞᱳ ᱯᱷᱮᱞᱳ ᱦᱚᱸ ᱵᱟᱝ ᱠᱚ ᱮᱢ ᱠᱟᱜ ᱞᱮᱭᱟ ᱛᱚᱻ᱾ ᱛᱚ ᱠᱷᱩᱵ ᱠᱚᱢ ᱦᱚᱲ ᱠᱚ ᱪᱟᱥᱟ, ᱛᱩᱲᱤ ᱠᱚ, ᱦᱟᱸᱜ ᱠᱚ ᱪᱟᱥ ᱜᱮᱭᱟ᱾ ᱡᱚᱠᱷᱚᱱ ᱱᱚ ᱦᱩᱲᱩ ᱦᱟᱸᱜ ᱵᱤᱞᱤ ᱠᱟᱛᱮᱜ ᱵᱚᱱ ᱤᱨᱟᱠᱟᱵ ᱫᱟ ᱟᱱᱟ ᱟ ᱩᱱ ᱡᱚᱠᱷᱚᱡ ᱜᱮ ᱦᱟᱸᱜ ᱥᱤ ᱦᱩᱭᱩᱜ ᱠᱟᱱᱟ᱾ ᱚᱱᱟ ᱥᱤ ᱛᱟᱭᱚᱢ ᱦᱟᱸᱜ ᱢᱤᱜ, ᱵᱟᱨ ᱦᱚᱲ ᱫᱚ ᱦᱟᱸᱜ ᱜᱟᱹᱰᱭᱟᱹ ᱥᱩᱨ ᱠᱚᱨᱮ ᱭᱟᱜ ᱡᱟᱦᱟᱭ ᱠᱷᱮᱛ ᱢᱮᱱᱟᱜ ᱛᱟᱠᱚᱣᱟ ᱟᱺᱜ ᱭᱟᱹ ᱚᱱᱟ ᱠᱚᱨᱮ ᱦᱟᱸᱜ ᱮᱦᱚᱵ ᱠᱚ ᱛᱩᱲᱤ ᱟᱨ ᱜᱩᱦᱩᱢ ᱟᱨ ᱦᱟᱱ-ᱦᱟᱱ ᱛᱮ ᱥᱟ ᱥᱟᱢᱱᱟ-ᱥᱟᱢᱱᱤ ᱟᱹᱛᱩ ᱠᱚᱨᱮ ᱫᱚ, ᱦᱟᱸᱜ ᱟᱞᱮ ᱫᱚ ᱟᱨ ᱥᱩᱨᱩᱡᱽᱢᱩᱠᱷᱤ ᱵᱟᱦᱟ ᱦᱚᱸᱠᱚ ᱪᱟᱥᱮᱜ ᱜᱮᱭᱟ ᱢᱤᱜ, ᱵᱟᱨ ᱦᱚ ᱢᱟᱱᱮ ᱵᱟᱭ ᱠᱷᱮᱛ ᱨᱮ᱾ ᱛᱚ ᱱᱚᱜᱼᱱᱟ ᱠᱚᱜᱮ ᱦᱟᱸᱜ ᱟᱨ ᱵᱟᱹᱠᱤ ᱠᱚᱫᱚ ᱦᱟᱸᱜ ᱥᱚᱵᱽᱡᱤ ᱡᱚᱢ-ᱧᱩ ᱞᱮᱠᱟ, ᱢᱟᱱᱮ ᱱᱤᱡᱮᱨᱟᱜ ᱡᱚᱢᱼ ᱧᱩ ᱞᱮᱠᱟ ᱠᱚ ᱪᱟᱥ ᱜᱮᱭᱟ ᱵᱤᱥᱤ ᱫᱚ ᱵᱟᱝ ᱢᱟᱱᱮ ᱫᱟᱜ ᱫᱩᱞ ᱠᱟᱛᱮᱜ ᱟᱨ ᱵᱟᱝ ᱜᱟᱱ ᱛᱷᱚᱲᱟ-ᱛᱷᱚᱲᱟ ᱥᱮᱛ ᱠᱟᱛᱮᱜ ᱵᱟᱧᱪᱟᱣ ᱜᱟᱱᱚᱜᱼᱟᱸᱻ ᱱᱟᱹᱜ ᱜᱟᱱ ᱦᱟᱸᱜ ᱱᱤᱡᱮ ᱡᱚᱢ ᱞᱮᱠᱟ ᱫᱚ᱾ ᱪᱟᱥ ᱜᱮᱭᱟ ᱠᱚ ᱥᱚᱵᱽᱡᱤ ᱠᱚᱫᱚ, ᱟᱯᱮ ᱥᱮᱜ ᱜᱮ ᱪᱮᱜ ᱞᱮᱠᱟ?
ᱟᱞᱮ ᱥᱮᱜ ᱦᱮᱸ, ᱟᱞᱮ ᱥᱮᱜ ᱡᱚᱠᱷᱚᱱ ᱦᱟᱸᱜ ᱮᱢ ᱧᱮᱞᱟ ᱛᱚ, ᱟᱞᱮ ᱥᱮᱜ ᱫᱚ ᱟᱭᱢᱟ ᱨᱚᱠᱚᱢ ᱪᱟᱥ ᱦᱩᱭᱩᱜᱼᱟ᱾ ᱚᱠᱟ ᱦᱟᱸᱜ ᱚᱱᱟ ᱦᱩᱲᱩ ᱵᱚᱱ ᱪᱟᱥᱟ, ᱱᱚᱜᱼᱚᱭ ᱱᱤᱛᱚᱜ ᱦᱟᱸᱜ ᱱᱤᱭᱟᱹ ᱥᱟᱶ-ᱥᱟᱶ ᱛᱮᱜᱮ ᱢᱤᱜᱴᱮᱫ ᱢᱮᱱᱟᱜᱼᱟ, ᱨᱟᱸᱵᱽᱲᱟ᱾ ᱚᱱᱟ ᱫᱚ ᱠᱚ ᱪᱟᱥᱟ, ᱟᱫᱚ ᱨᱟᱸᱵᱽᱲᱟ ᱫᱚ ᱦᱟᱸᱜ ᱫᱟᱹᱞ ᱛᱷᱮᱶᱚ ᱜᱟᱱᱚᱜ ᱜᱮᱭᱟ ᱥᱮ ᱮᱥᱮ ᱦᱚᱸ ᱟᱠᱷᱨᱤᱧ ᱛᱮᱦᱚᱸ ᱟᱹᱰᱤ ᱜᱟᱱ ᱜᱮ ᱜᱟᱱᱚᱜᱼᱟ᱾ ᱟᱨ ᱤᱱᱟᱹ ᱵᱟᱫᱽ ᱫᱚ ᱡᱚᱠᱷᱚ ᱱᱮᱢ ᱧᱮᱞᱟ, ᱟᱱᱟ ᱨᱚᱦᱚᱭ ᱠᱟᱛᱮᱜ᱾ ᱤᱭᱟᱹᱥ ᱨᱚᱧ ᱢᱮᱱᱮᱜ ᱠᱟᱱ ᱥᱤ ᱠᱟᱛᱮᱜ ᱦᱟᱸᱜ ᱚᱱᱟ ᱤᱭᱟᱹ ᱠᱚ ᱮᱨᱟ ᱵᱷᱩᱴ, ᱢᱟᱥᱨᱤ ᱠᱩ, ᱠᱤᱥᱟᱹᱨᱤ ᱠᱩ ᱟᱨ ᱴᱤᱥᱤ ᱠᱚ ᱦᱟᱸᱜ, ᱱᱚᱣᱟ ᱠᱚ ᱟᱹᱰᱤ ᱡᱟᱹᱥᱛᱤ ᱜᱮ ᱠᱚ ᱮᱨᱟ᱾ ᱟᱨ ᱢᱚᱴᱚᱨ ᱠᱚᱦᱚᱸ ᱠᱚ ᱮᱨ ᱜᱮᱭᱟ, ᱟᱫᱚ ᱚᱱᱟ ᱥᱟᱶ-ᱥᱟᱶ ᱛᱮᱜᱮ ᱡᱚᱛᱷᱚᱱ ᱥᱟᱵᱽᱡᱤᱢ ᱧᱮᱞᱟ ᱛᱚ ᱥᱟᱵᱽᱡᱤ ᱦᱚᱸ ᱟᱹᱰᱤ ᱜᱟᱱ ᱜᱮᱠᱚ ᱮᱨᱟ ᱢᱮᱱ ᱠᱟᱛᱮᱜ ᱫᱚ, ᱥᱟᱵᱽᱡᱤ ᱜᱟᱱ ᱦᱚᱸ ᱟᱹᱰᱤ ᱜᱟᱱ ᱠᱚ ᱨᱚᱦᱚᱭᱟ᱾ ᱱᱟ ᱟᱹᱞᱩ ᱠᱚ, ᱵᱮᱸᱜᱟᱲ ᱠᱚ, ᱱᱚᱣᱟ ᱠᱚ, ᱟᱹᱰᱤ ᱡᱟᱹᱥᱛᱤ ᱠᱚ ᱨᱚᱦᱚᱭᱟ᱾ ᱟᱫᱚ ᱟᱯᱮ ᱥᱮᱜ ᱱᱚᱣᱟ ᱵᱷᱩᱴ, ᱢᱟᱥᱨᱤ, ᱠᱤᱥᱟᱹᱨᱤ ᱠᱚᱠᱚ ᱮᱨ ᱜᱮᱭᱟ ᱥᱮ ᱵᱟᱠᱚ ᱮᱨᱟ! ᱚᱱᱟ ᱵᱟᱨᱮ ᱛᱮ ᱢᱤᱜ, ᱵᱟᱨ ᱠᱟᱛᱷᱟᱸ ᱞᱟᱹᱭ ᱛᱟᱞᱟᱝ ᱢᱮ᱾
ᱟᱞᱮ ᱥᱮᱡ ᱫᱚ ᱦᱟᱸᱜ ᱮᱸ ᱠᱟᱹ-ᱠᱟᱹᱥᱟᱹᱨᱤ, ᱵᱩᱴᱚ ᱢᱟᱥ- -ᱥᱨᱤ ᱫᱚ ᱱᱚᱛᱮ ᱫᱚ ᱮᱠᱟᱞ ᱜᱮ ᱠᱷᱩᱵ ᱠᱚᱢ, ᱞᱟᱦᱟ ᱛᱮ ᱦᱟᱸ ᱚᱱᱟ ᱤᱭᱟᱹ ᱠᱟᱹᱥᱟᱹᱨᱤ ᱠᱳ ᱮᱨ ᱵᱟᱲᱟᱭᱮᱜ ᱛᱷᱮᱱᱟ ᱟᱫᱚ ᱱᱮᱛᱟᱨ ᱫᱚ᱾ ᱚᱱᱟ ᱤᱭᱟᱹ, ᱚᱱᱟᱦᱚᱸ ᱮᱨ ᱠᱟᱛᱮᱜ ᱢᱟᱱᱮ ᱫᱚᱢᱮ ᱠᱩᱸᱵᱽᱲᱩ ᱠᱟᱛᱮᱜ ᱠᱚ ᱡᱚᱢᱟ᱾ ᱵᱤᱞᱤᱜᱼᱟ ᱡᱚᱠᱷᱚᱱ ᱵᱟᱝ ᱦᱟᱸᱜ ᱢᱟᱱᱮ ᱡᱚᱜᱼᱟ ᱦᱟᱸᱜ ᱢᱚᱡᱽ ᱜᱮ ᱦᱮᱲᱮᱢ ᱦᱮᱲᱮᱢ ᱥᱤᱵᱤᱞᱟ ᱛᱚ ᱩᱱ ᱡᱚᱠᱷᱚᱡ ᱮ ᱠᱩᱢᱵᱽᱲᱩᱭ ᱜᱮᱭᱟ ᱠᱚ ᱚᱱᱟ ᱦᱚᱛᱮᱜ ᱛᱮ ᱟᱫᱚ ᱩᱱᱟᱹᱜ ᱦᱟᱸᱜ ᱵᱟᱝᱠᱚ ᱪᱟᱥᱟ ᱱᱚᱛᱮ ᱫᱚ
ᱦᱩᱸ
ᱚᱱᱟ ᱠᱚᱫᱚ ᱠᱚᱢ ᱜᱮ ᱟᱞᱮ ᱥᱮᱡ ᱫᱚ
ᱟᱪᱪᱷᱟ ᱤᱱᱠᱟ ᱠᱟᱱ ᱜᱮᱭᱟ ᱡᱟᱭᱜᱟ ᱡᱟᱭᱜᱟ ᱛᱮ ᱚᱱᱮ ᱠᱚ ᱢᱮᱱᱟ ᱪᱮᱫ ᱞᱮᱠᱟ ᱫᱟᱜ ᱨᱮ ᱥᱩᱵᱤᱫᱷᱟ ᱚᱱᱠᱟᱜᱮ ᱪᱟᱥᱵᱟᱥ ᱦᱩᱭᱩᱜᱼᱟ ᱟᱨ ᱟᱞᱮᱥᱮᱫ ᱡᱚᱠᱷᱚᱱᱮᱢ ᱧᱮᱞᱟ ᱛᱚ ᱟᱞᱮ ᱥᱮᱫ ᱫᱚ ᱢᱤᱫᱴᱮᱱ ᱠᱩᱸᱧ ᱠᱚ ᱮᱢ ᱵᱟᱲᱟ ᱟᱠᱟᱫ ᱠᱚᱣᱟ ᱦᱟᱸᱜ ᱥᱚᱨᱠᱟᱨ ᱠᱷᱚᱡ ᱜᱮ ᱟᱫᱚ ᱚᱱᱟ ᱫᱚ ᱱᱟᱨᱮᱜᱟ ᱠᱩᱧ ᱠᱚ ᱢᱮᱛᱟᱜ ᱠᱟᱱᱟ ᱛᱚ ᱚᱱᱟ ᱨᱮᱱᱟᱜ ᱚᱱᱟᱛᱮ ᱪᱟᱥᱵᱟᱥ ᱵᱚᱞᱮ ᱟᱹᱰᱤ ᱱᱟᱯᱟᱭ ᱱᱟᱯᱟᱭ ᱦᱩᱭᱩᱜ ᱠᱟᱱᱟ ᱱᱤᱛ ᱦᱟᱹᱵᱤᱡ ᱛᱮ ᱵᱚᱞᱮ ᱡᱟᱢ ᱪᱟᱥᱟ ᱜᱩᱦᱩᱢ ᱛᱩᱲᱤ ᱥᱮ ᱟᱹᱞᱩ ᱥᱮ ᱚᱱᱟ ᱵᱮᱸᱜᱟᱲ ᱠᱚᱯᱤ ᱠᱚ ᱵᱚᱞᱮ ᱟᱹᱰᱤ ᱱᱟᱯᱟᱭ ᱛᱮ ᱦᱟᱸᱜ ᱦᱩᱭᱩᱜᱼᱟ ᱚᱱᱟ ᱫᱚ ᱟᱫᱚ ᱟᱯᱮ ᱥᱮᱫ ᱚᱱᱠᱟᱱᱟᱜ ᱥᱩᱵᱤᱫᱷᱟ ᱯᱮ ᱧᱟᱢ ᱵᱟᱲᱟᱣ ᱠᱟᱜᱼᱟ ᱥᱮ ᱵᱟᱯᱮ ᱧᱟᱢ ᱠᱟᱜᱼᱟ
ᱦᱩᱸ ᱵᱟᱝ ᱵᱟᱝ ᱟᱞᱮ ᱫᱚ ᱦᱟᱸᱜ ᱚᱱᱠᱟ ᱥᱩᱵᱤᱫᱷᱟ ᱵᱟᱝᱠᱚ ᱮᱢ ᱠᱟᱣ ᱞᱮᱭᱟ ᱱᱚᱣᱟ ᱟᱥᱮ ᱯᱟᱥᱮ ᱢᱟᱱᱮ ᱟᱞᱮ ᱱᱚᱣᱟ ᱱᱚᱣᱟ ᱴᱚᱴᱷᱟ ᱠᱚᱨᱮ ᱫᱚ ᱚᱱᱟ ᱠᱚ ᱮᱠᱫᱚᱢ ᱥᱚᱨᱠᱟᱨ ᱠᱷᱚᱱ ᱮᱠᱷᱚᱱ ᱠᱚᱱᱚ ᱦᱚᱸ ᱥᱚᱵ ᱵᱟᱭ ᱮᱢ ᱟᱠᱟᱫ ᱞᱮᱭᱟ ᱟᱨ ᱡᱟᱦᱟᱸ ᱠᱚ ᱪᱟᱥ ᱠᱷᱟᱡ ᱫᱚ ᱫᱟᱜ ᱡᱮᱢᱚᱱ ᱟᱹᱰᱤ ᱚᱥᱩᱵᱤᱫᱷᱟ ᱱᱚᱜᱼᱚᱭ ᱦᱟᱸᱜ ᱱᱤᱛᱳᱜ ᱵᱟᱭ ᱫᱟᱜ ᱮᱫᱟ ᱟ ᱛᱚ ᱨᱤᱢᱤᱞ ᱮᱴᱫᱟᱜ ᱛᱤᱥᱮ ᱫᱟᱜᱟ ᱛᱚᱵᱮ ᱟᱹᱱᱤᱡ ᱡᱟᱦᱟᱸ ᱦᱩᱲᱳ ᱠᱚ ᱦᱟᱸᱜ ᱞᱮ ᱨᱚᱦᱚᱭ ᱫᱟᱲᱮᱭᱟᱜᱼᱟ ᱮᱢᱱᱤ ᱦᱟᱸᱜ ᱚᱱᱠᱟ ᱢᱟᱛᱚ ᱟᱞᱮ ᱫᱚ ᱵᱟᱝᱠᱚ ᱮᱢ ᱠᱟᱜ ᱞᱮᱭᱟ ᱫᱟᱜ ᱨᱮᱭᱟᱜ ᱵᱮᱵᱚᱥᱛᱷᱟ ᱫᱚ ᱟᱨ ᱟᱯᱮ ᱥᱮᱫ ᱫᱚ ᱦᱟᱸᱜ ᱵᱟᱭ ᱫᱟᱜᱽ ᱨᱮᱦᱚᱸ ᱡᱟᱹᱱᱤᱡ ᱚᱱᱟᱛᱮ ᱦᱟᱸᱜ ᱯᱮ ᱥᱤᱭᱮᱛ ᱵᱟᱲᱟᱭ ᱛᱮ ᱦᱟᱸᱜ ᱟ ᱦᱳᱭ ᱤᱭᱟᱹ ᱛᱟᱯᱚᱨ ᱟᱯᱷᱚᱨ ᱠᱚᱫᱚ ᱦᱟᱸᱜ ᱴᱷᱤᱠ ᱴᱷᱟᱠ ᱜᱮᱯᱮ ᱫᱟᱲᱮ ᱦᱚᱪᱚ ᱫᱟᱲᱮᱭᱟᱜᱼᱟ ᱛᱟᱦᱚᱞᱮ ᱫᱚ ᱚᱱᱟ ᱦᱚᱸ ᱵᱟᱝ ᱜᱟᱹᱰᱭᱟᱹ ᱠᱚᱨᱮᱱᱟᱜ ᱦᱚᱸ ᱫᱟᱜ ᱠᱚ ᱟᱸᱡᱮᱫ ᱠᱟᱱ ᱛᱟᱞᱮᱭᱟ ᱚᱠᱟ ᱠᱷᱚᱱ ᱮᱢ ᱥᱤᱭᱟᱹᱛ ᱛᱟ ᱢᱟᱱᱮ ᱢᱟᱱᱮ ᱫᱚᱲᱦᱟ ᱫᱚᱲᱦᱟ ᱛᱮ ᱟᱫᱚ ᱩᱱᱠᱩ ᱦᱚᱸᱠᱚ ᱮᱨ ᱮᱨ ᱮᱫᱟ ᱞᱟᱦᱟᱛᱮ ᱯᱳᱭᱞᱳ ᱯᱳᱭᱞᱳ ᱠᱚ ᱮᱨ ᱵᱟᱲᱟ ᱞᱮᱫᱟ ᱚᱱᱟ ᱫᱚ ᱦᱟᱸᱜ ᱵᱟᱝ ᱚᱢᱚᱱ ᱞᱮᱱᱟ ᱥᱤᱛᱩᱝ ᱫᱚᱢᱮᱭ ᱡᱚᱢ ᱠᱟᱜᱼᱟ ᱴᱷᱤᱠ ᱴᱷᱟᱠ ᱡᱚᱛᱚ ᱵᱟᱝ ᱫᱟᱨᱮᱣ ᱠᱟᱱᱟ ᱟᱫᱚ ᱚᱱᱟ ᱫᱚᱢᱮ ᱜᱮᱯ ᱜᱮᱯ ᱚᱢᱚᱱ ᱠᱟᱱᱟ ᱥᱮ ᱠᱷᱩᱵᱽ ᱠᱚᱢ ᱚᱢᱚᱱ ᱠᱟᱱᱟ? ᱟᱨ ᱚᱱᱟ ᱦᱚᱛᱮᱡ ᱛᱮ ᱟᱨᱦᱚᱸ ᱫᱚᱥᱟᱨ ᱫᱚᱥᱟᱨ ᱟᱫᱚᱢ ᱠᱚᱫᱚ ᱛᱚᱞᱟ ᱠᱚ ᱜᱤᱰᱮᱫᱟ ᱱᱚᱜᱼᱚᱸᱭ ᱦᱟᱸᱜ ᱜᱤᱰᱤ ᱜᱮᱠᱚ ᱫᱷᱩᱨᱟᱹᱣ ᱮᱱᱟ ᱛᱚ ᱱᱚᱜᱼᱚ ᱱᱚᱝᱠᱟ ᱟᱠᱮᱥᱮᱫ ᱫᱟᱜ ᱨᱮᱱᱟᱜ ᱚᱵᱚᱥᱛᱷᱟ ᱫᱚ ᱟᱞᱮᱥᱮᱫ ᱫᱚ ᱠᱷᱩᱵᱽ ᱵᱷᱟᱞᱤ ᱜᱮ ᱵᱟᱹᱱᱩᱜᱼᱟ ᱟᱪᱪᱷᱟ ᱟᱯᱮ ᱫᱚ ᱚᱱᱠᱟ ᱢᱟᱱᱮ ᱡᱚᱛᱚ ᱦᱚᱲ ᱠᱚ ᱮᱢ ᱟᱠᱟᱫ ᱯᱮᱭᱟ ᱟᱹ ᱯᱚᱨᱤ ᱢᱟᱱᱮ ᱯᱚᱨᱤᱵᱟᱨ ᱯᱤᱪᱷᱟᱹ ᱥᱮ ᱪᱮᱫ ᱞᱮᱠᱟ ᱥᱮ ᱱᱚᱣᱟ?
ᱦᱮᱸ ᱚᱱᱟ ᱫᱚ ᱦᱟᱸᱜ ᱡᱚᱛᱚ ᱦᱚᱲ ᱫᱚ ᱵᱟᱝ ᱵᱚᱞᱮ ᱚᱠᱚᱭᱟᱜ ᱡᱟᱭᱜᱟ ᱢᱮᱱᱟᱜ ᱠᱟᱫᱟ ᱟᱨ ᱟᱢᱟᱜ ᱡᱟᱭᱜᱟ ᱢᱮᱱᱟᱜ ᱠᱷᱟᱡ ᱚᱱᱠᱟ ᱜᱮ ᱟᱞᱮ ᱟᱛᱳ ᱨᱮᱱ ᱤᱭᱟᱹ ᱢᱮᱱᱟᱭ ᱠᱮᱫᱮᱭᱟ ᱚᱠᱚᱭ ᱫᱚ ᱣᱟᱨᱰ ᱥᱟᱦᱮᱵᱽ ᱞᱮᱠᱟᱛᱮᱠᱚ ᱢᱮᱛᱟᱭ ᱠᱟᱱᱟ ᱟᱫᱚ ᱩᱱᱤ ᱦᱟᱸᱜ ᱟᱢ ᱞᱟᱹᱭᱟᱭ ᱦᱮᱸ ᱵᱚᱞᱮ ᱱᱚᱝᱠᱟ ᱱᱚᱝᱠᱟ ᱤᱧᱟᱹᱜ ᱡᱟᱭᱜᱟ ᱨᱮ ᱱᱚᱣᱟ ᱠᱩᱧ ᱧᱟᱢ ᱚᱪᱚᱧ ᱢᱮ ᱛᱚ ᱩᱱᱤ ᱮᱯᱞᱟᱭᱟ ᱦᱟᱸᱜ ᱯᱷᱚᱨᱢ ᱞᱮᱠᱟᱛᱮ ᱟᱫᱚ ᱟᱢ ᱧᱟᱢ ᱴᱷᱤᱠ ᱜᱮᱭᱟ ᱟᱫᱚ ᱦᱟᱸᱜ ᱢᱟ ᱫᱚ ᱩᱱᱤ ᱜᱮ ᱡᱩᱛ ᱚᱪᱚ ᱠᱟᱛᱟᱢ ᱟᱫᱚ ᱪᱮᱫ ᱦᱚᱸ ᱵᱟᱝ ᱞᱟᱜᱟᱜ ᱛᱟᱢᱟ ᱠᱷᱟᱹᱞᱤ ᱟᱢᱟᱜ ᱡᱟᱭᱜᱟ ᱛᱟᱦᱮᱸᱱ ᱛᱟᱢᱟ ᱟᱨ ᱠᱚ ᱧᱟᱢᱟ ᱡᱩᱛ ᱠᱟᱛᱟᱢᱟ ᱟᱫᱚ ᱱᱚᱣᱟ ᱜᱮ ᱦᱩᱭᱩᱜ ᱠᱟᱱᱟ ᱵᱚᱞᱮ ᱚᱱᱟ ᱫᱚ ᱵᱟᱝ ᱠᱟᱱᱟ ᱵᱚᱞᱮ ᱟᱢᱟᱜ ᱮ ᱡᱟᱦᱟᱸᱭ ᱜᱮ ᱥᱮ ᱚᱲᱟᱜ ᱚᱲᱟᱜ ᱚᱱᱠᱟ ᱫᱚ ᱵᱟᱝ ᱡᱟᱦᱟᱸᱭ ᱜᱮ ᱡᱟᱹᱨᱩᱲᱟᱢ ᱠᱟᱱᱟ ᱟᱢ ᱮᱯᱞᱟᱭ ᱢᱮ ᱟᱢᱮᱢ ᱧᱟᱢᱟ ᱟᱫᱚ ᱱᱚᱜᱼᱚᱭ ᱜᱚᱞᱯᱚ ᱜᱚᱞᱯᱚ ᱛᱮᱜᱮ ᱟᱹᱰᱤ ᱜᱟᱱ ᱦᱟᱸᱜ ᱥᱚᱢᱚᱭ ᱢᱟ ᱦᱩᱭᱮᱱ ᱛᱟᱞᱟᱝᱟ ᱢᱩᱪᱟᱹᱫ ᱥᱮᱫ ᱪᱟᱞᱟᱜ ᱠᱟᱱᱟ ᱟᱫᱚ ᱢᱟ ᱢᱩᱪᱟᱹᱫ ᱨᱮ ᱢᱤᱫᱵᱟᱨ ᱠᱟᱛᱷᱟ ᱦᱟᱸᱜ ᱢᱮᱱᱟᱜ ᱛᱟᱞᱟᱝ ᱠᱷᱟᱡ ᱨᱚᱲ ᱢᱮ ᱟᱨ ᱟᱨᱠᱟᱡ ᱟᱞᱟᱝ ᱟᱨᱦᱚᱸ ᱱᱟᱣᱟᱱᱟᱜ ᱥᱟᱛᱟᱢ ᱨᱮ ᱞᱟᱝ ᱜᱟᱞᱢᱟᱨᱟᱨᱣᱟ ᱫᱚᱦᱲᱟ ᱫᱷᱚᱢ ᱨᱮ ᱾
ᱦᱳᱭ ᱮᱠᱟᱞᱜᱮ ᱢᱩᱪᱟᱹᱫ ᱩᱛᱟᱹᱨᱮᱱ ᱛᱟᱞᱟᱝᱟ ᱦᱟᱸᱜ ᱢᱟ ᱟᱨᱦᱚᱸ ᱱᱚᱝᱠᱟ ᱜᱮ ᱦᱟᱸᱜ ᱞᱟᱝ ᱧᱟᱯᱟᱢᱟ ᱟᱨ ᱢᱟ ᱮᱱᱠᱷᱟᱱ ᱱᱚᱰᱮ ᱟᱹᱰᱤ ᱟᱭᱢᱟ ᱥᱟᱨᱦᱟᱣ ᱚᱠᱛᱚ
ᱦᱮᱸ ᱦᱮᱸᱢᱟ ᱥᱟᱨᱦᱟᱣ ᱜᱮ